ᱦᱮᱸ ᱥᱮᱛᱟᱜ ᱡᱚᱦᱟᱨ ᱾
ᱦᱮᱸ ᱥᱟᱹᱜᱩᱱ ᱥᱮᱛᱟᱜ ᱡᱚᱦᱟᱨ ᱜᱮ, ᱜᱚᱢᱠᱮ ᱾
ᱦᱮᱸ, ᱟᱹᱞᱤᱧᱟᱜ ᱟᱲᱟᱝ ᱱᱟᱯᱟᱭ ᱜᱮ ᱟᱸᱡᱚᱢᱚᱜ ᱠᱟᱱᱟ?
ᱦᱮᱸ ᱱᱟᱯᱟᱭ ᱜᱮ ᱟᱸᱡᱚᱢᱚᱜ ᱠᱟᱱᱟ, ᱟᱨ ᱤᱧᱟᱹᱜ?
ᱟᱢᱟᱜ ᱱᱤᱛ ᱦᱟᱹᱵᱤᱡ ᱫᱚ ᱟᱹᱰᱤ ᱱᱟᱯᱟᱭ ᱜᱮ ᱟᱸᱡᱚᱢᱚᱜ ᱠᱟᱱᱟ ᱾
ᱚ ᱪᱮᱫ ᱦᱚᱸ ᱵᱟᱝ ᱱᱚᱜᱼᱚᱭ ᱴᱟᱺᱰᱤ ᱥᱮᱫ ᱛᱷᱚᱲᱟ ᱪᱟᱞᱟᱣ ᱦᱩᱭᱱᱟ ᱟᱫᱚ ᱱᱤᱛᱚᱜ ᱚᱲᱟᱜ ᱥᱮᱫ ᱜᱮ ᱦᱮᱡ ᱦᱩᱭᱱᱟ ᱾ ᱟᱫᱚ ᱱᱤᱛᱚᱜ ᱫᱚ ᱚᱲᱟᱜ ᱥᱮᱫ ᱨᱮᱜᱮ ᱢᱮᱱᱟᱜ ᱞᱤᱧᱟᱹ ᱾ ᱟᱵᱤᱱ ᱜᱮ ᱞᱟᱹᱭ ᱵᱮᱱ ᱪᱮᱫ ᱵᱤᱱ ᱪᱤᱠᱟᱹ ᱵᱟᱲᱟᱭᱮᱫᱟ? ᱠᱟᱹᱢᱤ ᱵᱟᱲᱟ ᱠᱚ ᱦᱩᱭᱩᱜ ᱠᱟᱱᱟ ᱥᱮ ᱪᱮᱫ ᱠᱚ?
ᱦᱮᱸ ᱥᱮᱛᱟᱜ ᱨᱮᱱᱟᱜ ᱠᱟᱹᱢᱤ ᱠᱟᱹᱥᱱᱤ ᱠᱚᱫᱚ ᱦᱟᱹᱨ ᱥᱟᱢᱴᱟᱣ ᱦᱩᱭᱱᱟ ᱾
ᱦᱩᱸ ᱾ ᱠᱟᱹᱢᱤ ᱠᱟᱹᱥᱱᱤ ᱢᱟᱛ ᱦᱮᱸ, ᱦᱮᱸ ᱨᱚᱲ ᱵᱮᱱ ᱾
ᱦᱮᱸ ᱢᱮᱱᱫᱤᱧ ᱱᱚᱜᱼᱚᱭ ᱡᱮ ᱟᱵᱚᱼᱼ ᱥᱟᱱᱛᱟᱞᱤ ᱵᱚᱱ ᱚᱞᱚᱜ ᱯᱟᱲᱦᱟᱜ ᱠᱟᱱᱟ, ᱥᱮ ᱵᱷᱤᱱᱟᱹ ᱵᱷᱤᱱᱟᱹ ᱴᱚᱴᱷᱟ ᱨᱮ ᱥᱟᱱᱛᱟᱞᱤ ᱚᱼᱼ ᱯᱟᱲᱦᱟᱜ ᱮᱛᱚᱦᱚᱵ ᱟᱠᱟᱱᱟ, ᱛᱚ ᱟᱯᱮ ᱚᱱᱟ ᱴᱚᱴᱷᱟ ᱠᱚᱨᱮ ᱫᱚ ᱥᱟᱱᱛᱟᱞᱤ ᱫᱚᱼᱼ ᱛᱤᱱᱟᱹᱜ ᱜᱟᱱ ᱮᱛᱚᱦᱚᱵ ᱟᱠᱟᱱᱟ ᱚᱠᱟ ᱠᱚᱨᱮ ᱮᱛᱚᱦᱚᱵ ᱟᱠᱟᱱᱟ, ᱪᱮᱫ ᱞᱮᱠᱟ?
ᱟ ᱞᱮ ᱥᱮᱫ ᱨᱮᱦᱚᱸ ᱱᱚᱜᱼᱚᱭ ᱥᱟᱱᱛᱟᱞᱤ ᱴᱚᱴᱷᱟ ᱨᱮᱫᱚ ᱴᱷᱤᱠ ᱜᱮᱭᱟ ᱴᱟᱣᱚᱨ ᱥᱮᱢ ᱢᱮᱱ ᱠᱮᱭᱟ ᱚᱱᱟᱼᱼ ᱦᱮᱸ ᱪᱮᱫ ᱠᱚ ᱢᱮᱱᱟ ᱚᱞᱚᱜ ᱯᱟᱲᱦᱟᱜ ᱠᱚᱫᱚ ᱦᱩᱭᱩᱜ ᱠᱟᱱ ᱜᱮᱭᱟ ᱟᱨ ᱤᱥᱠᱩᱞ ᱚᱲᱟᱜ ᱠᱚᱨᱮᱫᱞᱤᱧ ᱧᱮᱞ ᱵᱟᱲᱟᱣ ᱠᱟᱜᱼᱟ ᱚᱞ ᱪᱤᱼᱼ ᱫᱚᱠᱚ ᱚᱞ ᱵᱟᱲᱟᱣ ᱟᱠᱟᱫᱼᱟ ᱢᱤᱫ ᱵᱟᱨ ᱤᱥᱠᱩᱞ ᱚᱲᱟᱜ ᱨᱮ ᱛᱚ ᱟᱹᱰᱤ ᱢᱚᱡᱽ ᱵᱩᱡᱟᱹᱜᱼᱟ ᱡᱚᱠᱷᱚᱱ ᱟᱯᱱᱟᱨᱟᱜᱼᱼ ᱚᱸᱰᱮ ᱞᱤᱯᱤ ᱠᱚ ᱚᱞᱟ ᱾ ᱛᱚ ᱟᱞᱮᱥᱮᱫ ᱫᱚ ᱦᱟᱸᱜ ᱚᱱᱟ ᱯᱟᱲᱦᱟᱣ ᱫᱚ ᱦᱟᱸᱜ ᱟᱹᱣᱨᱤ ᱮᱦᱚᱵᱚᱜᱼᱟ, ᱟᱫᱚ ᱦᱟᱸᱜ ᱵᱟᱹᱭ ᱵᱟᱹᱭᱛᱮᱼᱼ ᱩᱱᱠᱩ ᱜᱚᱴᱟ ᱵᱟᱲᱟ ᱫᱚ ᱵᱚᱞᱮ ᱮᱦᱚᱵ ᱮᱦᱚᱵ ᱨᱮᱭᱟᱜᱼᱼ ᱟᱫᱚ ᱱᱤᱛ ᱦᱟᱹᱵᱤᱡ ᱛᱮᱫᱚ ᱟᱹᱣᱨᱤ ᱮᱦᱚᱵᱚᱜᱼᱟ, ᱟᱫᱚ ᱟᱯᱮ ᱥᱮᱫ ᱜᱮ ᱪᱮᱫᱞᱮᱠᱟ ᱮᱦᱚᱵ ᱠᱟᱱᱟ ᱥᱮ ᱵᱟᱝ?
ᱦᱮᱸ ᱜᱚᱢᱠᱮ ᱟᱞᱮ ᱱᱚᱸᱰᱮ ᱡᱩᱫᱤᱢ ᱢᱮᱱᱟ ᱯᱩᱨᱩᱞᱤᱭᱟᱹ ᱨᱮ ᱯᱩᱨᱩᱞᱤᱭᱟᱹ ᱡᱮᱞᱟ ᱨᱮᱫᱚ ᱟᱹᱰᱤ ᱟᱸᱴᱼᱼ ᱢᱟᱱᱮ ᱥᱟᱱᱟᱢ ᱠᱷᱚᱱᱟᱜ ᱡᱟᱹᱥᱛᱤ ᱫᱚ ᱯᱩᱨᱩᱞᱤᱭᱟᱹ ᱨᱮᱜᱮ ᱤᱧᱟᱹᱜ ᱵᱟᱲᱟᱭ ᱞᱮᱠᱟ ᱛᱮᱫᱚ ᱢᱮᱱᱟᱜᱼᱟ ᱾ ᱤᱥᱠᱩᱞ ᱢᱮᱱᱟᱜᱼᱟ, ᱠᱚᱞᱮᱡᱽ ᱢᱮᱱᱟᱜᱼᱟ ᱾ ᱞᱮᱝᱜᱩᱭᱮᱡᱽ ᱞᱮᱠᱟ ᱛᱮ ᱢᱮᱱᱟᱜᱼᱟ, ᱢᱤᱰᱤᱭᱟᱢ ᱞᱮᱠᱟ ᱛᱮ ᱢᱮᱱᱟᱜᱼᱟ, ᱡᱟᱦᱟᱸ ᱫᱚ ᱟᱨ ᱪᱟᱹᱞᱩ ᱮᱛᱚᱦᱚᱵ ᱟᱠᱟᱱᱟ ᱟᱹᱰᱤ ᱢᱟᱲᱟᱝ ᱠᱷᱚᱱᱟᱜ ᱜᱮ ᱾ ᱦᱩᱸ ᱟᱨ ᱡᱟᱦᱟᱸ ᱠᱚ ᱢᱮ ᱚᱱᱟ ᱵᱮᱜᱚᱨ ᱦᱚᱸ ᱳᱯᱮᱱ ᱠᱷᱚᱱᱟᱜ ᱦᱚᱸ ᱟᱸᱡᱚᱢᱚᱜ ᱠᱟᱱᱟ ᱡᱮ ᱮᱛᱚᱦᱚᱵ ᱟᱠᱟᱱᱟ ᱾ ᱡᱟᱦᱟᱸ ᱫᱚ ᱨᱚᱵᱤᱱᱫᱨᱚ ᱢᱩᱠᱛᱚ ᱵᱤᱫᱽᱫᱟᱞᱚᱭ ᱥᱮ ᱱᱮᱛᱡᱤ ᱥᱩᱵᱷᱟᱥ ᱳᱯᱮᱱ ᱤᱭᱩᱱᱤᱵᱷᱟᱨᱥ ᱡᱟᱦᱟᱸ ᱠᱚ ᱢᱮᱛᱟᱜ ᱠᱟᱱᱟ ᱚᱱᱟ ᱠᱚᱨᱮᱦᱚᱸ ᱥᱟᱱᱛᱟᱞᱤ ᱞᱮᱜᱩᱭᱮᱡᱽ ᱞᱮᱠᱟᱛᱮ ᱥᱮ ᱯᱟᱲᱦᱟ ᱠᱚ ᱮᱛᱚᱦᱚᱵ ᱟᱠᱟᱱᱟ, ᱟᱨ ᱩᱱᱟᱹᱜ ᱜᱟᱱ ᱜᱮ ᱵᱟᱰᱟᱭ ᱠᱚᱫᱚ ᱢᱮᱱᱟᱜᱼᱟ ᱾ ᱟᱫᱚ ᱜᱚᱝᱠᱮ ᱚᱱᱰᱮ ᱫᱚ ᱪᱮᱫ ᱞᱮᱠᱟ ᱢᱤᱰᱤᱭᱟᱢ ᱞᱮᱠᱟᱛᱮ ᱢᱮᱱᱟᱜᱼᱟ? ᱮᱛᱚ ᱥᱮ ᱱᱚᱝᱠᱟ ᱞᱮᱝᱜᱩᱭᱮᱡᱽ ᱞᱮᱠᱟ ᱛᱮᱦᱚᱸ?
ᱱᱚᱛᱮ ᱫᱚ ᱦᱟᱸᱜ ᱞᱮᱝᱜᱩᱭᱮᱡᱽ ᱞᱮᱠᱟ ᱛᱮᱜᱮ ᱢᱮᱱᱟᱜᱼᱟ ᱵᱚᱞᱮ ᱢᱤᱫᱴᱮᱡ ᱥᱟᱱᱛᱟᱞᱤ ᱞᱮᱝᱜᱩᱭᱮᱡᱽ ᱾ ᱟᱨ ᱮᱭᱥᱮ ᱫᱚ ᱥᱟᱱᱛᱟᱞᱤ ᱫᱚ ᱢᱮᱱᱟᱜ ᱜᱮᱭᱟ ᱟᱫᱚ ᱥᱟᱱᱛᱟ ᱫᱚ ᱦᱟᱸᱜ ᱚᱱᱟ ᱚᱞ ᱫᱚ ᱦᱟᱸᱜ ᱡᱩᱫᱟᱹ ᱛᱮᱠᱚ ᱚᱞ ᱫᱟ ᱢᱮᱱ ᱠᱮᱭᱟᱱ ᱚᱞ ᱪᱤᱠᱤ ᱛᱚ ᱫᱚ ᱦᱟᱸᱜ ᱟᱹᱰᱤ ᱠᱚᱢ ᱠᱚ ᱚᱞ ᱮᱫᱟ, ᱞᱤᱯᱤ ᱫᱚᱦᱟᱜ ᱟᱞᱟᱜᱽ ᱜᱮᱭᱟ ᱢᱮᱱ ᱠᱮᱭᱟᱢ ᱫᱮᱣᱱᱟᱜᱽᱨᱤ ᱛᱮ ᱚᱱᱟ ᱨᱳᱢᱟᱱ ᱞᱤᱯᱤ ᱛᱮᱜᱮ ᱦᱟᱸᱜ ᱠᱚ ᱚᱞ ᱦᱟᱛᱟᱲ ᱮᱫᱟ ᱱᱤᱛ ᱦᱟᱹᱵᱤᱡ ᱛᱮᱫᱚ ᱾ ᱟᱫᱚ, ᱦᱮᱸ ᱟᱫᱚ ᱱᱤᱛᱚᱜ ᱟᱫᱚ ᱦᱟᱸᱜ ᱵᱟᱹᱭ ᱵᱟᱹᱭᱛᱮ ᱚᱱᱟ ᱚᱞ ᱪᱤᱠᱤ ᱥᱮᱫ ᱠᱚ ᱪᱟᱞᱟᱜ ᱠᱟᱱᱟ ᱦᱟᱸᱜ, ᱟᱫᱚ ᱱᱤᱛ ᱦᱟᱹᱵᱤᱡ ᱫᱚ ᱱᱟᱜ ᱟᱹᱣᱨᱤ ᱠᱚ ᱪᱟᱞᱟᱜ-ᱟ ᱾ ᱟᱫᱚ ᱚᱱᱟ ᱦᱮᱸ ᱢᱤᱫᱴᱟᱝ ᱦᱚᱲ ᱥᱚᱜᱮᱸᱤᱧ ᱜᱟᱞᱢᱟᱨᱟᱣ ᱞᱮᱱᱟ ᱟᱫᱚ ᱩᱱᱤᱭ ᱞᱟᱹᱭ ᱞᱮᱜ-ᱟ ᱵᱚᱞᱮ ᱾ ᱠᱤ ᱚᱱᱟ ᱫᱚ ᱦᱟᱸᱜ ᱤᱭᱟᱹ ᱴᱷᱤᱠ ᱠᱟᱱᱟ ᱦᱟᱸᱜ ᱟᱫᱚ ᱱᱤᱛᱚᱜ ᱫᱚ ᱡᱚᱛᱚ ᱵᱟᱹᱭ ᱵᱟᱹᱭ ᱛᱮ ᱦᱟᱸᱜ ᱡᱚᱛᱚ ᱤᱥᱠᱩᱞ ᱨᱮ ᱥᱮᱢ ᱢᱮᱱ ᱠᱮᱭᱟ ᱡᱚᱛᱚ ᱛᱤᱱᱟᱹᱜ ᱢᱮᱱᱟᱜ-ᱟ ᱡᱚᱛᱚ ᱨᱮ ᱪᱟᱞᱟᱜ-ᱟ ᱚᱱᱟ ᱚᱞ ᱪᱤᱠᱤ ᱨᱮᱭᱟᱜ ᱚᱠᱟ ᱢᱮᱱᱟᱜ ᱛᱟᱵᱚᱱᱟ ᱟᱵᱚᱣᱟᱜ ᱢᱮᱱᱫᱚ ᱚᱱᱟ ᱦᱚᱸ ᱢᱚᱡᱽ ᱜᱮᱭᱟ ᱟᱨ ᱟᱞᱮ ᱥᱮᱫ ᱨᱮᱱ ᱫᱚ ᱦᱟᱸᱜ ᱟᱸᱻ ᱵᱟᱝ ᱦᱮᱡ ᱟᱠᱟᱱᱟ ᱱᱤᱛ ᱦᱟᱹᱵᱤᱡ ᱛᱮᱫᱚ ᱾
ᱦᱩᱸ ᱦᱩᱸ ᱦᱩᱸ ᱟᱫᱚ ᱦᱚᱜ ᱱᱚᱜ-ᱚᱭ ᱡᱮ ᱜᱚᱝᱠᱮ ᱢᱮᱱ ᱫᱟᱢ ᱮᱴᱟᱜ ᱫᱮᱵᱽᱱᱟᱜᱨᱤ ᱥᱮ ᱟᱨ ᱪᱮᱫ ᱪᱮᱫ ᱟᱨ ᱢᱤᱫᱴᱮᱱ ᱮᱢ ᱢᱮᱱ ᱠᱮᱫᱟ ᱫᱮᱵᱽᱱᱟᱜᱨᱤ ᱵᱮᱜᱚᱨ ᱟᱨ ᱪᱮᱫ?
ᱨᱳᱢᱟᱱ ᱞᱤᱯᱤ ᱚᱠᱟ ᱫᱚ ᱤᱝᱞᱤᱥ ᱚᱞᱚᱜ ᱠᱟᱱᱟ ᱚᱱᱟ ᱾
ᱦᱮᱸ ᱦᱮᱸ ᱨᱳᱢᱟᱱ ᱾ ᱟᱻ ᱛᱚᱵᱮ ᱜᱚᱝᱠᱮ ᱱᱚᱣᱟ ᱠᱚᱛᱮ ᱫᱚ ᱡᱟᱦᱟᱸ ᱟᱵᱚ ᱥᱟᱱᱛᱟᱲᱤ ᱨᱚᱲ ᱥᱮ ᱡᱟᱦᱟᱸ ᱟᱹᱲᱟᱹ ᱠᱚ ᱵᱮᱥᱛᱮ ᱵᱟᱝ ᱛᱮᱭᱟᱨᱚᱜ-ᱟ ᱠᱟᱨᱚᱱ ᱡᱟᱦᱟᱸ ᱛᱮ ᱟᱵᱚᱣᱟᱜ ᱥᱟᱱᱛᱟᱲᱤ ᱨᱚᱲ ᱫᱚ ᱮᱢᱚᱱ ᱠᱟᱱᱟ ᱡᱟᱦᱟᱸ ᱫᱚ ᱵᱟᱝᱞᱟ ᱛᱮᱦᱚᱸ, ᱥᱮ ᱫᱮᱵᱽᱱᱟᱜᱨᱤ ᱛᱮᱜᱮ ᱥᱮ ᱚᱠᱟ ᱨᱩᱢᱟᱱ ᱞᱤᱯᱤ ᱫᱚ ᱚᱠᱟ ᱛᱮᱠᱚ ᱯᱩᱥᱴᱟᱣᱟ ᱡᱟᱦᱟᱸ ᱠᱚ ᱢᱮᱱᱟ ᱩᱪᱪᱟᱨᱚᱱ, ᱚᱱᱟ ᱫᱚ ᱵᱟᱝ ᱦᱩᱭᱩᱜ-ᱟ ᱡᱟᱦᱟᱸ ᱫᱚ ᱟᱵᱚ ᱚᱞᱪᱤᱠᱤ ᱛᱮ ᱦᱩᱭᱩᱜ-ᱟ ᱾
ᱦᱮᱸ ᱚᱱᱠᱟ ᱠᱟᱱ ᱜᱮᱭᱟ ᱟᱨ ᱡᱚᱛᱚᱣᱟᱜ ᱫᱚ ᱵᱟᱝ ᱤᱭᱟᱹᱜ-ᱟ ᱾ ᱥᱮᱢ ᱢᱮᱱ ᱠᱮᱭᱟ ᱡᱚᱛᱚᱣᱟᱜ ᱫᱚ ᱮᱛᱮ ᱵᱟᱝᱠᱚ ᱚᱞ ᱫᱟᱲᱮᱭᱟᱜ-ᱟ ᱚᱱᱟ ᱨᱳᱢᱟᱱ ᱞᱤᱯᱤ ᱦᱚᱸ ᱟᱵᱚᱣᱟᱜ ᱚᱠᱟᱴᱟᱜ ᱥᱟᱱᱛᱟᱞᱤ ᱢᱮᱱᱟᱜ-ᱟ ᱾ ᱟᱝ, ᱚᱝ ᱩᱱᱠᱩ ᱫᱚ ᱦᱟᱸᱜ ᱵᱟᱠᱚ ᱡᱩᱛᱟ ᱩᱱᱠᱩ ᱫᱚ ᱛᱚ, ᱚᱱᱟ ᱜᱮ ᱤᱭᱟᱹ ᱠᱟᱛᱮᱫ ᱵᱚᱞᱮ ᱟᱵᱚᱣᱟᱜ ᱚᱠᱟᱴᱟᱜ ᱢᱮᱱᱟᱜ-ᱟ ᱱᱚᱣᱟ ᱨᱮᱜᱮ ᱡᱟ ᱱᱚᱣᱟ ᱨᱮᱦᱚᱸ ᱢᱤᱫ ᱵᱟᱨ ᱢᱮᱱᱟᱜ ᱜᱮᱭᱟ ᱟᱫᱚ ᱮᱱᱦᱚᱸ ᱡᱟᱜᱟ ᱡᱟᱜᱟ ᱛᱮ ᱡᱮᱥᱮ ᱟᱯᱮ ᱥᱮᱫ ᱦᱟᱸᱜ ᱡᱩᱫᱟᱹ ᱧᱚᱜ ᱠᱚ ᱨᱚᱲ ᱡᱩᱫᱟᱹ ᱧᱚᱜ ᱠᱚ ᱚᱞᱟ ᱾ ᱟᱞᱮ ᱥᱮᱫ ᱡᱩᱫᱟᱹ ᱧᱚᱜ ᱠᱚ ᱨᱚᱲᱟ ᱛᱚ ᱡᱩᱫᱟᱹ ᱧᱚᱜ ᱠᱚ ᱚᱞᱟ ᱾ ᱛᱚ ᱚᱱᱟ ᱦᱤᱥᱟᱹᱵᱽ ᱛᱮ ᱢᱤᱫᱴᱮᱱ ᱤᱭᱟᱹ ᱛᱟᱦᱮᱱ ᱠᱷᱟᱡ ᱦᱚᱸ ᱮᱸ ᱵᱟᱝ ᱦᱩᱭᱩᱜ ᱠᱟᱱᱟ, ᱟᱫᱚ ᱚᱱᱟᱛᱮ ᱟᱞᱟᱜᱽ ᱟᱞᱟᱜᱽ ᱡᱟᱜᱟ ᱨᱮ ᱟᱞᱟᱜᱽ ᱟᱞᱟᱜᱽ ᱾ ᱯᱮᱨᱮᱱ ᱦᱚᱸ ᱟᱵᱚᱣᱟᱜ ᱫᱚ ᱚᱠᱟ ᱢᱮᱱᱟᱜ-ᱟ ᱚᱠᱟᱴᱟᱜ ᱩᱪᱟᱨᱚᱱ ᱠᱟᱱᱟ ᱚᱱᱟ ᱜᱮᱠᱚ ᱚᱞ ᱮᱫᱟ ᱾ ᱱᱚᱜ-ᱚ ᱱᱚᱣᱟ ᱜᱮ ᱢᱚᱸᱡᱽ ᱫᱚ ᱞᱤᱧ ᱟᱹᱭᱠᱟᱹᱣ ᱠᱟᱜ ᱾
ᱦᱮᱸ ᱦᱮᱸ ᱦᱩᱸ ᱦᱩᱸ ᱦᱩᱸ ᱾ ᱚᱱᱠᱟ ᱜᱮ ᱵᱷᱤᱱᱟᱹ ᱵᱷᱤᱱᱟᱹ ᱴᱚᱴᱷᱟᱨᱮ ᱵᱷᱤᱱᱟᱹ ᱵᱷᱤᱱᱟᱹ, ᱨᱚᱲ ᱦᱚᱸ ᱵᱷᱤᱱᱟᱹ ᱵᱷᱤᱱᱟᱹ ᱛᱟᱵᱚᱱᱟ ᱾
ᱛᱚ ᱵᱟᱹᱱᱩᱜ-ᱟ
ᱦᱮᱸ ᱟᱹᱰᱤ ᱡᱟᱹᱥᱛᱤ ᱦᱟᱸᱜ ᱟᱣᱟᱡᱽ ᱠᱚ ᱟᱸᱡᱚᱢᱚᱜ ᱠᱟᱱᱟ ᱚᱠᱚᱭ ᱠᱚ ᱦᱟᱸᱜ ᱢᱮᱱᱟᱜ ᱠᱚᱣᱟ ᱟᱢ ᱥᱩᱨ ᱨᱮ
ᱦᱮᱸ ᱨᱚᱲ ᱵᱮᱱ᱾
ᱦᱮᱸ ᱥᱩᱫᱩ ᱚᱱᱟ ᱨᱚᱲ ᱠᱷᱟᱛᱤᱨ ᱜᱮ ᱵᱷᱤᱱᱟᱹ ᱵᱷᱤᱱᱟᱹ ᱡᱟᱭᱜᱟ ᱨᱮ ᱵᱷᱤᱱᱟᱹ ᱵᱷᱤᱱᱟᱹ ᱨᱚᱲ ᱠᱷᱟᱛᱤᱨ ᱜᱮ ᱢᱟᱱᱮ ᱟᱵᱚᱣᱟᱜ ᱡᱟᱦᱟᱸ ᱢᱟᱱᱮ ᱠᱟᱛᱷᱟ ᱠᱚ ᱵᱟᱝ ᱢᱤᱞᱟᱹᱜᱼᱟ ᱥᱮ ᱵᱟᱝᱵᱚᱱ ᱥᱯᱚᱥᱴᱚ ᱵᱟᱝᱵᱚᱱ ᱵᱩᱡᱷᱟᱹᱣ ᱫᱟᱲᱮᱭᱟᱜᱼᱟ᱾ ᱡᱮ ᱪᱮᱫ ᱮᱢ ᱢᱮᱱᱫᱟ ᱥᱟᱱᱛᱟᱲ ᱦᱚᱯᱚᱱ ᱥᱟᱶᱛᱮᱜᱮ ᱦᱮᱱᱟᱜ ᱵᱚᱱᱟ᱾ ᱥᱟᱱᱛᱟᱲ ᱦᱚᱯᱚᱱ ᱠᱟᱱ ᱜᱮᱭᱟᱵᱚᱱ ᱥᱟᱱᱟᱢ ᱜᱮ, ᱚᱱᱟ ᱠᱚ ᱢᱩᱫᱽ ᱨᱮᱦᱚᱸ ᱥᱟᱱᱟᱢᱟᱜ ᱦᱚᱲᱟᱜ ᱨᱚᱲ ᱡᱮᱢᱚᱱ ᱥᱟᱱᱟᱢ ᱴᱚᱴᱷᱟᱨᱮ ᱦᱚᱲᱟᱜ ᱳᱭ ᱨᱚᱲ ᱥᱮ ᱡᱟᱦᱟᱸ ᱟᱵᱚᱱᱟᱜ ᱢᱟᱱᱮ ᱥᱟᱶᱛᱟ ᱨᱮᱱᱟᱜ ᱠᱟᱹᱢᱤ ᱠᱟᱹᱥᱱᱢᱤ ᱠᱚᱦᱚᱸ ᱵᱟᱝ ᱥᱚᱢᱟᱱ ᱜᱮᱛᱟᱵᱚᱱᱟ ᱵᱷᱤᱱᱟᱹ ᱵᱷᱤᱱᱟᱹ ᱜᱮᱛᱟ ᱵᱚᱱᱟ᱾
ᱦᱩᱸᱚᱝᱠᱟ ᱠᱟᱱ ᱜᱮᱭᱟ ᱟᱨ ᱦᱮᱸ ᱡᱟᱜᱟ ᱡᱟᱜᱟ ᱛᱚ ᱟᱞᱟᱜᱽ ᱟᱞᱟᱜᱽ ᱜᱮᱭᱟ ᱡᱮᱥᱮ ᱟᱞᱮᱥᱮᱫ ᱜᱮ ᱡᱟᱦᱟᱸ ᱱᱚᱛᱮ ᱟᱵᱚ ᱥᱮᱫ ᱜᱟᱞᱢᱟᱨᱟᱣ ᱠᱟᱛᱮ ᱟᱭᱢᱟ ᱰᱷᱮᱨ ᱚᱱᱠᱟᱱᱟᱜ ᱡᱤᱱᱤᱥ ᱪᱮᱫᱚᱜᱚᱜ ᱠᱟᱱᱟ ᱡᱮ ᱚᱠᱟ ᱫᱚ ᱟᱹᱰᱤ ᱟᱞᱟᱜᱽ ᱟᱞᱟᱜᱽ ᱟᱨ ᱟᱭᱢᱟ ᱡᱟᱜᱟ ᱡᱟᱜᱟ ᱛᱮ ᱱᱤᱛᱚᱜ ᱢᱟ ᱜᱟᱞᱢᱟᱨᱟᱣ ᱦᱩᱭᱩᱜ ᱠᱟᱱᱟ ᱟᱨ ᱟᱭᱢᱟ ᱫᱤᱱ ᱠᱷᱚᱡ ᱜᱮ ᱟᱹᱞᱤᱧ ᱫᱚᱞᱤᱧ ᱜᱟᱞᱢᱟᱨᱟᱜ ᱠᱟᱱᱟ ᱱᱚᱣᱟ ᱠᱚ
ᱦᱩᱸ᱾
ᱥᱟᱱᱛᱟᱞᱤ ᱛᱮᱫᱚ ᱨᱮᱠᱚᱰᱤᱝ ᱨᱮᱫᱚ ᱟᱭᱢᱟ ᱫᱤᱱ ᱠᱷᱚᱡ ᱜᱮ ᱱᱚᱣᱟ ᱠᱷᱚᱡ ᱞᱟᱦᱟ ᱛᱮ ᱟᱨ ᱢᱤᱫᱴᱮᱡ ᱛᱟᱦᱮᱸ ᱠᱟᱱᱟ ᱚᱸᱰᱮ ᱦᱚᱸ ᱜᱟᱞᱢᱟᱨᱟᱣ ᱦᱩᱭ ᱞᱮᱱᱟ ᱟᱨ ᱱᱚᱜ-ᱚᱸᱭ ᱱᱤᱛᱚᱜ ᱱᱚᱣᱟ ᱦᱮᱡ ᱮᱱᱟ ᱱᱚᱣᱟ ᱨᱮᱦᱚᱸ ᱜᱟᱞᱢᱟᱨᱟᱣ ᱦᱩᱭᱩᱜ ᱠᱟᱱᱟ᱾ ᱛᱚ ᱚᱱᱟ ᱫᱚ ᱡᱟᱜᱟ ᱡᱟᱜᱟ ᱛᱮ ᱚᱞᱚᱜᱽ ᱚᱞᱚᱜᱽ ᱦᱚᱲ ᱥᱚᱸᱜᱮ ᱧᱟᱯᱟᱢ ᱚᱞᱚᱜᱽ ᱚᱞᱚᱜᱽ ᱦᱚᱲ ᱥᱚᱸᱜᱮ ᱟᱻ ᱨᱚᱯᱚᱲ ᱛᱚ ᱟᱹᱰᱤ ᱢᱚᱸᱡᱽ ᱜᱮ ᱵᱩᱡᱷᱟᱹᱜ ᱠᱟᱱᱟ ᱟᱨ ᱡᱚᱛᱚ ᱩᱝᱠᱩᱣᱟᱜ ᱵᱟᱨᱮ ᱛᱮᱢ ᱵᱟᱲᱟᱭᱟ ᱟᱨ ᱩᱱᱤᱭᱟᱜ ᱵᱟᱨᱮ ᱛᱮ ᱡᱚᱛᱚᱣᱟᱜ-ᱮᱢ ᱪᱮᱫ ᱫᱟᱲᱮᱭᱟᱜ-ᱟ ᱥᱮ ᱚᱱᱛᱮ ᱱᱟᱜ ᱪᱮᱫ ᱞᱮᱠᱟ ᱱᱟᱜ ᱠᱟᱱᱟ ᱱᱤᱭᱚ ᱪᱮᱫ ᱞᱮᱠᱟ ᱵᱚᱞᱮ ᱮ ᱱᱤᱭᱚᱢ ᱫᱷᱚᱨᱚᱢ ᱡᱟᱸᱦᱟᱱᱟᱜ ᱜᱮ ᱵᱟᱯᱞᱟ ᱮᱢᱟᱱ ᱥᱮ ᱡᱟᱸᱦᱟᱱᱟᱜ ᱜᱮ ᱡᱟ ᱠᱟᱱᱟ᱾ ᱪᱟᱥᱼᱵᱟᱥ ᱠᱚ ᱪᱮᱫ ᱞᱮᱠᱟ ᱦᱩᱭᱩᱜ-ᱟ? ᱟᱞᱟᱜᱽ ᱟᱞᱟᱜᱽ ᱡᱟᱜᱟ ᱨᱮ ᱜᱟᱞᱢᱟᱨᱟᱣ ᱠᱟᱛᱮᱜ ᱟᱞᱟᱜᱽ ᱟᱞᱟᱜᱽ ᱨᱮᱭᱟᱜ ᱚᱠᱟ ᱤᱱᱯᱷᱚᱨᱢᱮᱥᱚᱱ ᱠᱟᱱᱟ ᱚᱱᱟᱢ ᱦᱟᱛᱟᱣ ᱫᱟᱲᱮᱭᱟᱜ-ᱟ᱾ ᱛᱚ ᱟᱵᱮᱱ ᱛᱤᱱ ᱠᱷᱚᱱᱟᱜ ᱵᱮᱱ ᱠᱟᱹᱢ ᱠᱟᱹᱢᱤ ᱠᱟᱱᱟ ᱱᱚᱣᱟ ᱨᱮ?
ᱦᱚᱸ ᱜᱚᱝᱠᱮ ᱟᱢ ᱡᱟᱦᱟᱸᱢ ᱢᱮᱱᱬᱠᱮᱜ ᱱᱚᱣᱟ ᱢᱟᱲᱟᱝ ᱨᱮᱦᱚᱸ ᱠᱟᱹᱢᱤ ᱫᱚ ᱦᱩᱭ ᱞᱮᱱᱟ ᱦᱩᱸ ᱚᱱᱟ ᱛᱟᱭᱚᱢ ᱱᱚᱣᱟ ᱨᱮ ᱦᱚᱸᱜ-ᱚᱭ ᱟᱨᱚ ᱠᱟᱹᱢᱤ ᱮᱛᱚᱦᱚᱵ ᱦᱩᱭ ᱠᱟᱱᱟ᱾ ᱟᱢ ᱪᱮᱫ ᱞᱮᱠᱟᱢ ᱠᱟᱹᱢᱤᱣ ᱠᱟᱫᱟ ᱤᱧ ᱦᱚᱸ ᱚᱱᱠᱟ ᱜᱤᱧ ᱠᱟᱢᱤᱣ ᱠᱟᱫᱟ᱾ ᱱᱚᱣᱟ ᱢᱟᱲᱟᱝ ᱦᱚᱸ ᱠᱟᱹᱢᱤ ᱦᱩᱭ ᱠᱟᱱ ᱛᱮᱦᱮᱱᱟ ᱟᱨ ᱱᱚᱜ-ᱚᱸᱭ ᱱᱤᱛᱟᱹᱜ᱾ ᱟᱨ ᱚᱱᱟ ᱵᱮᱜᱚᱨ ᱟᱨᱚ ᱢᱟᱱᱮ ᱢᱚᱱᱮ ᱵᱟᱲᱟ ᱫᱚ ᱦᱩᱭ ᱞᱮᱱᱟ ᱟᱫᱚ ᱚᱱᱟ ᱚᱠᱛᱚ ᱨᱮᱱᱟᱜ ᱟᱻ ᱠᱷᱟᱴᱚ ᱠᱷᱟᱹᱛᱤᱨ ᱛᱮᱜᱮ ᱢᱟᱱᱮ ᱠᱟᱹᱢᱤ ᱠᱟᱹᱥᱱᱤ ᱠᱚᱫᱚ ᱢᱚᱱᱮ ᱠᱟᱛᱮᱜ ᱦᱚᱸ ᱥᱟᱱᱟ ᱢᱟᱜ ᱨᱮᱫᱚ ᱮᱛᱚᱦᱚᱵ ᱵᱟᱝ ᱜᱷᱟᱨᱚᱸᱡᱟᱱ ᱦᱚᱲ ᱥᱮ᱾
ᱦᱮᱸ᱾ ᱜᱷᱟᱨᱚᱸᱧᱡᱟᱱ ᱦᱚᱲ ᱫᱚ ᱦᱟᱸᱜ ᱢᱩᱥᱠᱤᱞ ᱧᱚᱜ ᱜᱮᱭᱟ ᱦᱟᱱᱛᱮ ᱱᱟᱛᱮ ᱠᱟᱹᱢᱤ ᱫᱷᱮᱭᱟᱱᱟᱜ ᱦᱩᱭᱩᱜ-ᱟ᱾ ᱚᱲᱟᱜ ᱠᱚᱨᱮ ᱦᱚᱸ ᱠᱟᱹᱢᱤ ᱡᱚᱠᱷᱚᱱ ᱵᱟᱢ ᱦᱟᱹᱨ ᱥᱟᱢᱴᱟᱣᱟ ᱛᱚ ᱪᱤᱠᱟᱛᱮᱢ ᱠᱟᱹᱢᱤᱭᱟ ᱮᱴᱟᱜ-ᱟᱜ ᱫᱚ᱾
ᱪᱤᱠᱟ ᱛᱮᱢ ᱠᱟᱹᱢᱤᱭᱟ ᱟᱨ ᱵᱤᱥᱮᱥ ᱠᱚᱨᱮ ᱟᱹᱵᱩ ᱟᱞᱮ ᱛᱤᱨᱞᱟᱹ ᱦᱚᱯᱚᱱᱟᱜ ᱫᱚ ᱦᱮᱸ ᱵᱩᱡᱽ ᱫᱟᱵᱮᱱ ᱵᱩᱡᱷᱟᱹᱣ ᱫᱟᱲᱮᱜ ᱠᱟᱱ ᱜᱮᱭᱟᱢ᱾ ᱮᱸ ᱜᱷᱟᱨᱚᱸᱡᱽ ᱨᱮᱱᱟᱜ ᱮᱦᱚᱵ ᱠᱷᱚᱱᱟᱜ ᱢᱩᱪᱟᱹᱫ ᱫᱷᱟᱹᱵᱤᱡ ᱥᱟᱱᱟᱢᱟᱜ ᱜᱮ᱾
ᱦᱮᱸ ᱦᱮᱸ ᱵᱩᱡᱷᱟᱹᱣ ᱫᱟᱲᱤᱜ ᱠᱟᱱ ᱜᱤᱭᱟᱹᱧ ᱡᱚᱛᱚᱣᱟᱜ ᱜᱮ ᱦᱟᱸᱜ ᱟᱫᱚ ᱚᱱᱠᱟ ᱠᱟᱱ ᱜᱮᱭᱟ ᱡᱚᱛᱚ ᱵᱟᱢ ᱠᱟᱹᱢᱤᱭᱟ ᱛᱚ ᱚᱱᱟ ᱦᱚᱸᱠᱚ ᱨᱚᱲᱟ ᱵᱟᱭ ᱠᱟᱹᱢᱤ ᱠᱟᱱᱟ ᱦᱟᱱᱟ ᱪᱮᱜ ᱠᱚᱪᱚ ᱜᱟᱞᱯᱟᱜ ᱠᱟᱱᱟ ᱪᱮᱠᱟ‌ᱜ ᱠᱟᱱᱟ ᱪᱮᱜ ᱠᱚᱪᱚ ᱚᱱᱟ ᱨᱮᱭᱟᱜ ᱦᱚᱸ᱾ ᱛᱚ ᱱᱤᱛᱚᱜ ᱟᱵᱮᱱ ᱟᱭᱢᱟ ᱫᱤᱱ ᱠᱷᱚᱱ ᱵᱮᱱ ᱞᱟᱹᱭᱫᱟᱢ ᱜᱚᱞᱯᱚ ᱦᱩᱭᱩᱜ ᱠᱟᱱᱟ ᱱᱚᱣᱟ ᱮᱨ ᱥᱟᱱᱛᱟᱞᱤ ᱨᱮᱠᱚᱰᱤᱝ ᱨᱮ᱾ ᱛᱚ, ᱪᱮᱫᱞᱮᱠᱟ ᱵᱮᱱ ᱵᱩᱡᱷᱟᱹᱣ ᱠᱮᱜ-ᱟ ᱵᱚᱞᱮ ᱱᱤᱛᱚᱜ ᱫᱷᱟᱹᱨᱤᱡ ᱛᱮ?
ᱱᱚᱣᱟ ᱩᱸ ᱨᱚᱯᱚᱲ ᱫᱟᱨᱟᱭ ᱛᱮ ᱢᱤᱫᱴᱮᱱ ᱡᱟᱦᱟᱸ ᱯᱟᱹᱦᱤᱞ ᱠᱟᱛᱷᱟᱧ ᱢᱮᱱᱟ᱾ ᱡᱮ ᱵᱤᱪ ᱵᱮᱜ ᱵᱤ ᱵᱷᱤᱱᱟᱹ ᱵᱷᱤᱱᱟᱹ ᱵᱷᱤᱱᱟᱹ ᱵᱷᱤᱱᱟᱹ ᱦᱚᱲ ᱥᱚᱛᱮᱜ ᱵᱷᱤᱱᱟᱹ ᱵᱷᱤᱱᱟᱹ ᱦᱚᱲ ᱥᱟᱛᱮᱜ ᱵᱷᱤᱱᱟᱹ ᱵᱷᱤᱱᱟᱹ ᱦᱚᱲ ᱥᱚᱛᱮᱜ ᱨᱚᱯᱚᱲ ᱦᱩᱭᱩᱜ ᱠᱟᱱᱟ᱾ ᱚᱱᱟ ᱠᱷᱟᱹᱛᱤᱨ ᱛᱮ ᱡᱟᱦᱟᱸ ᱵᱷᱤᱱᱟᱹ ᱵᱷᱤᱱᱟᱹ ᱴᱚᱴᱷᱟ ᱨᱮᱱᱟᱜ ᱡᱟᱦᱟᱸ ᱚᱠᱟ ᱴᱷᱮᱱᱟᱜ ᱪᱮᱫᱞᱮᱠᱟ ᱟᱹᱨᱤᱼᱪᱟᱹᱞᱤ ᱠᱚ ᱢᱮᱱᱟᱜ-ᱟ ᱥᱮ ᱚᱠᱟ ᱚᱠᱛᱚ ᱨᱮ ᱚᱠᱟ ᱠᱚ ᱠᱟᱹᱢᱤᱭᱟ? ᱥᱮ ᱚᱱᱛᱮᱱ ᱠᱚ ᱦᱚᱲᱟᱜ ᱨᱚᱲ ᱢᱟᱱᱮ ᱥᱟᱱᱟᱢᱟᱜ ᱜᱤ ᱢᱟᱱᱮ ᱱᱟᱣᱟ ᱱᱟᱣᱟ ᱱᱟᱜ ᱡᱟᱦᱟᱸ ᱥᱮᱬᱟ ᱡᱚᱝ ᱨᱮᱱᱟᱜ ᱡᱟᱦᱟᱸ ᱨᱟᱹᱥᱠᱟᱹ ᱚᱱᱟ ᱥᱟᱱᱟᱢ ᱠᱷᱚᱱ ᱢᱟᱬᱟᱝ ᱩᱸ ᱵᱷᱟᱹᱜᱤ ᱵᱩᱡᱷᱟᱹᱜ ᱠᱟᱱᱟ ᱡᱮ ᱚᱱᱟ ᱟᱸᱡᱚᱢ ᱥᱮ ᱚᱱᱟ ᱥᱮᱬᱟ ᱡᱚᱝ ᱦᱳᱭᱳᱜ ᱠᱟᱱᱟ ᱚᱱᱟ ᱜᱤ ᱢᱤᱫᱴᱮᱜ ᱟᱰᱤ ᱢᱟᱨᱟᱝ ᱵᱷᱟᱜᱮ ᱵᱩᱡᱷᱟᱹᱜ ᱠᱟᱱᱟ᱾ ᱡᱮ ᱵᱷᱤᱱᱟᱹ ᱵᱷᱤᱱᱟᱹ ᱦᱚᱲ ᱥᱟᱶᱛᱮ ᱨᱚᱲ ᱠᱷᱟᱹᱛᱤᱨ ᱛᱮᱜᱮ ᱟᱹᱰᱤ ᱟᱸᱴ ᱢᱟᱱᱮ ᱚᱲᱟᱜ ᱨᱮ ᱫᱩᱲᱩᱵ ᱠᱟᱛᱮᱜ ᱦᱚᱸ ᱡᱟᱦᱟᱸ ᱥᱤᱠᱷᱱᱟᱹᱛ ᱚᱱᱟ ᱥᱤᱠᱷᱱᱟᱹᱛ ᱧᱟᱢᱚᱜ ᱠᱟᱱᱟ ᱨᱚᱲ ᱨᱚᱯᱚᱲ ᱠᱟ‌ ᱫᱟᱨᱟᱭ ᱛᱮᱦᱚᱸ᱾ ᱚᱱᱟ ᱥᱟᱶ ᱥᱟᱶᱛᱮ ᱤᱭᱟ ᱭᱟᱜ ᱡᱟᱦᱟᱸ ᱠᱟᱹᱢᱤ ᱦᱚᱨᱟᱼᱼ ᱦᱚ ᱟᱹᱵᱩ ᱵᱩᱱ ᱢᱟᱱᱮ ᱩᱸ ᱥᱟᱯᱲᱟᱣ ᱫᱟᱲᱮᱭᱟᱜ ᱠᱟᱱᱟ ᱥᱮ ᱚᱱᱟ ᱨᱮ ᱜᱚᱲᱚ ᱵᱩᱱ ᱮᱢ ᱫᱟᱲᱮᱭᱟᱜ ᱠᱟᱱᱟ᱾ ᱟᱵᱩ ᱯᱟᱹᱦᱤᱞ ᱫᱚ ᱟᱹᱵᱩ ᱟᱹᱰᱤ ᱢᱟᱨᱟᱝ ᱥᱤᱠᱷᱱᱟᱹᱛ ᱵᱩᱱ ᱦᱟᱛᱟᱣᱮᱜ ᱜᱮᱭᱟ ᱚᱱᱟ ᱥᱟᱶ ᱥᱟᱶᱛᱮ ᱟᱹᱵᱩᱣᱟᱜ ᱢᱤᱫᱴᱮᱱ ᱡᱟᱦᱟᱸᱼᱼ ᱠᱟᱹᱢᱤ ᱦᱚᱨᱟ ᱨᱮᱦᱚᱸ ᱟᱹᱵᱩ ᱚᱱᱟ ᱨᱮᱱᱟᱜ ᱤᱭᱟᱹ ᱵᱩᱱ ᱧᱟᱢ ᱫᱟ᱾
ᱦᱮᱸ ᱚᱱᱠᱟ ᱠᱟᱱ ᱜᱮᱭᱟ᱾ ᱟᱨ ᱡᱟᱭᱜᱟ ᱡᱟᱜᱟ ᱨᱮ ᱡᱚᱠᱷᱚᱱᱮᱢ ᱜᱟᱞᱢᱟᱨᱟᱜ-ᱟ ᱛᱚ ᱟᱹᱰᱤ ᱟᱭᱢᱟ ᱰᱷᱮᱨ ᱜᱮ ᱪᱮᱫᱚᱜ-ᱟ᱾ ᱡᱮᱭᱥᱮ ᱟᱹᱞᱤᱧ ᱫᱚ ᱟᱭᱢᱟ ᱰᱷᱮᱨ ᱠᱷᱚᱡ ᱜᱮ ᱦᱟᱸᱜ ᱞᱤᱧ ᱜᱟᱞᱢᱟᱨᱟᱜ ᱠᱟᱱᱛᱮᱼᱼ ᱟᱭᱢᱟ ᱰᱷᱮᱨ ᱡᱟᱜᱟ ᱡᱟᱜᱟ ᱨᱮᱱᱟᱜ ᱟᱸ ᱪᱮᱜ ᱞᱮᱠᱟ ᱠᱚ ᱵᱟᱯᱞᱟᱜ-ᱟ ᱪᱮᱜ ᱞᱮᱠᱟ ᱚᱱᱛᱮ ᱱᱟᱜ ᱪᱟᱥᱼ ᱵᱟᱥ ᱛᱚ ᱚᱱᱟ ᱠᱚ ᱡᱚᱛᱼᱼ ᱛᱚ ᱵᱟᱲᱟᱭ ᱢᱤᱱᱟᱜ-ᱟ ᱱᱤᱛ ᱦᱟᱹᱵᱤᱡ ᱛᱮ᱾ ᱛᱚ ᱟᱵᱮᱱ ᱱᱤᱛ ᱦᱟᱹᱵᱤᱡ ᱵᱮᱱ ᱜᱟᱞᱢᱟᱨᱟᱣ ᱠᱟᱜ-ᱟ ᱛᱚ ᱟᱵᱮᱱ ᱪᱮᱜ ᱠᱚᱵᱮᱱ ᱪᱤᱫ ᱠᱟᱜ-ᱟ ᱚᱱᱟ ᱯᱩᱨᱟᱹᱣᱼᱼ ᱟ ᱜᱟᱞᱢᱟᱨᱟᱣ ᱨᱮ ᱵᱚᱞᱮ ᱚᱱᱟ ᱵᱟᱨᱮ ᱛᱮ ᱦᱚᱸ ᱢᱤᱫ ᱵᱟᱨ ᱞᱟᱹᱭ ᱵᱮᱱ ᱥᱮ?
ᱜᱚᱝᱠᱮ ᱵᱩᱴᱟᱹ ᱥᱟᱦᱤᱛ ᱫᱚ ᱢᱟᱱᱮ ᱢᱮᱱᱫᱚ ᱵᱟᱝ ᱜᱟᱱᱚᱜᱼᱟ ᱡᱮ ᱦᱮᱸ ᱡᱮ ᱚᱠᱟ ᱚᱠᱟ ᱵᱷᱤᱱᱟᱹ ᱵᱷᱤᱱᱟᱹ ᱦᱚᱲ ᱥᱟᱶ ᱵᱷᱤᱱᱟᱹ ᱵᱷᱤᱱᱟᱹ ᱥᱟᱛᱟᱢ ᱪᱮᱛᱟᱱ ᱨᱮ ᱨᱚᱯᱚᱲ ᱦᱩᱭᱩᱜ ᱠᱟᱱᱟ ᱥᱮ ᱱᱩᱭ ᱥᱟ ᱫᱚ ᱱᱚᱶᱟ ᱥᱮ ᱱᱩᱭ ᱥᱟᱶ ᱫᱚ ᱱᱚᱶᱟ ᱱᱚᱝᱠᱟ ᱢᱤᱫ ᱴᱮᱱ ᱡᱟᱦᱟᱸ ᱫᱚ ᱢᱚᱱᱮᱨᱮ ᱡᱟᱦᱟᱸ ᱠᱩᱠᱞᱤ ᱦᱤᱡᱩᱜ ᱠᱟᱱᱟ ᱱᱟᱦᱟᱜ ᱨᱮᱱᱟᱜ ᱥᱮ ᱡᱟᱦᱟᱸ ᱟᱱᱤᱡ ᱦᱚᱲ ᱵᱟᱰᱟᱭ ᱡᱚᱝ ᱵᱟᱹᱱᱩᱜᱼᱟ ᱥᱮ ᱵᱟᱰᱟᱭ ᱡᱚᱝ ᱨᱮᱭᱟᱜ ᱞᱟᱹᱠᱛᱤ ᱢᱚᱱᱮ ᱦᱩᱭᱩᱜ ᱠᱟᱱᱟ᱾ ᱛᱚ ᱚᱱᱟ ᱠᱚ ᱥᱟᱛᱟᱢ ᱪᱮᱛᱟᱱ ᱨᱮᱜᱮ ᱠᱩᱞᱤ ᱠᱩᱯᱞᱤ ᱦᱩᱭᱩᱜ ᱠᱟᱱᱟ᱾ ᱱᱚᱶᱟ ᱨᱮ ᱫᱚ ᱟᱵᱚ ᱟᱹᱰᱤ ᱥᱮᱬᱟ ᱥᱮᱬᱟ ᱜᱚᱝᱠᱮ ᱠᱚ ᱥᱟᱶ ᱜᱮ ᱤᱧᱟᱹᱜ ᱫᱚ ᱨᱚᱯᱚᱲ ᱦᱩᱭ ᱟᱠᱟᱱᱟ ᱮᱠᱷᱚᱱ ᱱᱤᱛ ᱦᱟᱹᱵᱤᱡ ᱦᱚᱸ ᱢᱟᱱᱮ ᱢᱤᱫ ᱴᱮᱱ ᱦᱚᱲ ᱛᱤᱨᱞᱟᱹ ᱥᱟᱶ ᱫᱚ ᱟᱹᱣᱲᱤ ᱨᱚᱲ ᱨᱮᱱᱟᱜ ᱫᱟᱣᱫᱟᱹᱣᱲᱤᱧ ᱧᱟᱢᱟ ᱦᱮᱸᱥᱮ ᱤᱧ ᱞᱮᱠᱟᱱ ᱡᱟᱦᱟᱸᱭ ᱛᱤᱨᱞᱟᱹ ᱥᱮ ᱦᱚᱲ ᱠᱚ ᱢᱮᱱᱟᱜ ᱠᱚᱣᱟ᱾ ᱩᱱᱠᱩ ᱥᱟᱶ ᱨᱚᱯᱚᱲ ᱨᱮᱱᱟᱜ ᱫᱟᱣ ᱫᱚ ᱵᱟᱹᱧ ᱧᱟᱢ ᱟᱠᱟᱫᱟ ᱟᱯᱮ ᱞᱮᱠᱟᱱ ᱱᱚᱝᱠᱟ ᱜᱚᱝᱠᱮ ᱠᱚ ᱥᱟᱶ ᱜᱮ ᱨᱚᱯᱚᱲ ᱨᱮᱱᱟᱜ ᱫᱟᱣ ᱫᱚ ᱧᱟᱢ ᱦᱩᱭ ᱟᱠᱟᱱᱟ ᱚᱱᱟ ᱦᱚᱛᱮᱡ ᱛᱮ ᱩᱱᱠᱩ ᱴᱷᱮᱱ ᱠᱷᱚᱱ ᱫᱚ ᱡᱟᱹᱥᱛᱤ ᱠᱩᱞᱤ ᱠᱩᱯᱞᱤ ᱛᱟᱦᱮᱱ ᱠᱟᱱᱟ ᱩᱱᱠᱩ ᱫᱚ ᱦᱟᱱᱛᱮ ᱱᱟᱛᱮ ᱠᱚ ᱫᱟᱬᱟᱱᱟ ᱥᱮ ᱩᱱᱠᱩ ᱫᱚ ᱩᱱᱠᱩ ᱴᱷᱮᱱ ᱫᱚ ᱟᱹᱠᱤᱞ ᱠᱚᱦᱚᱸ ᱡᱟᱹᱱᱤᱡ ᱪᱚᱝ ᱦᱚᱸ ᱛᱤᱨᱞᱟᱹ ᱦᱚᱯᱚᱱ ᱠᱷᱚᱱ ᱫᱚ ᱠᱟᱹᱴᱤᱡ ᱨᱮᱦᱚ ᱠᱟᱹᱴᱤᱡ ᱡᱟᱹᱥᱛᱤ ᱛᱟᱦᱮᱱᱟ ᱠᱟᱨᱚᱱ ᱩᱱᱠᱩ ᱫᱚ ᱚᱲᱟᱜ ᱠᱚ ᱵᱟᱦᱨᱮ ᱠᱚ ᱪᱟᱞᱟᱜᱼᱟ᱾ ᱦᱟᱱᱛᱮ ᱱᱟᱛᱮ ᱠᱚ ᱨᱚᱯᱚᱲᱟ ᱥᱮ ᱦᱟᱱᱛᱮ ᱱᱟᱛᱮ ᱩᱱᱠᱩ ᱴᱷᱮᱱ ᱱᱟᱱᱟ ᱦᱩᱱᱟᱹᱨ ᱠᱷᱚᱵᱨᱟ ᱠᱷᱚᱵᱚᱨ ᱠᱚᱦᱚ ᱛᱟᱦᱮᱱᱟ ᱚᱱᱟ ᱠᱷᱟᱹᱛᱤᱨ ᱜᱮ
ᱦᱮᱸ ᱟᱨ ᱚᱱᱟ ᱦᱚ ᱢᱤᱫᱴᱮᱡ ᱫᱷᱮᱭᱟᱱ ᱦᱩᱭ ᱟᱠᱟᱱᱟ ᱡᱮ ᱢᱟᱹᱭ ᱵᱤᱴᱤ ᱠᱚᱫᱚ ᱦᱟᱸᱜ ᱟᱹᱰᱤ ᱡᱟᱹᱥᱛᱤ ᱠᱚ ᱞᱟᱡᱟᱣ ᱵᱚᱛᱚᱨᱚᱜᱼᱟ ᱡᱮ ᱪᱮᱫ ᱞᱮᱠᱟ ᱦᱩᱭᱩᱜᱼᱟ ᱪᱮᱫ ᱞᱮᱠᱟ ᱵᱟᱝ ᱛᱚ ᱚᱱᱮ ᱚᱱᱟᱨᱮ ᱢᱤᱫ ᱴᱮᱡ ᱢᱩᱥᱠᱤᱞ ᱵᱟᱠᱚ ᱜᱟᱞᱢᱟᱨᱟᱣ ᱫᱟᱲᱮᱭᱟᱜᱼᱟ ᱦᱚᱲ ᱠᱚ ᱥᱚᱸᱜᱮ ᱩᱱᱠᱩ ᱫᱚ ᱦᱮᱸ
ᱛᱤᱱᱟᱹᱜ ᱜᱟᱱ ᱱᱤᱛᱚᱜ ᱛᱤᱨᱞᱟᱹ ᱦᱚᱯᱚᱱ ᱥᱟᱶ ᱨᱚᱲ, ᱨᱚᱲ ᱠᱮᱫᱟ ᱥᱮ ᱛᱤᱱᱟᱹᱜ ᱜᱟᱱ ᱠᱩᱞᱤ ᱠᱩᱠᱞᱤ ᱦᱩᱭᱮᱱᱟ?
ᱦᱮᱸ ᱱᱤᱛ ᱦᱤᱡ ᱫᱚ ᱱᱚᱜᱼᱚᱭ ᱟᱵᱮᱱ ᱥᱚᱸᱜᱮ ᱜᱮ ᱦᱩᱭ ᱟᱠᱟᱱᱟ ᱟᱨ ᱢᱤᱫᱴᱮᱡ ᱢᱮᱱᱟᱭᱟ ᱟᱯᱮ ᱥᱮᱫ ᱨᱮᱱ ᱜᱮ ᱣᱮᱥᱴ ᱵᱮᱝᱜᱚᱞ ᱨᱮᱱ ᱚᱠᱚᱭ ᱫᱚᱭ ᱦᱩᱭᱩᱜ ᱠᱟᱱᱟ ᱦᱚ ᱩᱱᱤ ᱚᱠᱚᱭ ᱨᱮᱰᱤᱭᱳ ᱥᱚᱸᱜᱮ ᱨᱚᱲ ᱵᱟᱲ ᱠᱟᱜ ᱩᱱᱤ ᱥᱚᱸᱜᱮ ᱦᱚᱸ ᱜᱟᱞᱢᱟᱨᱟᱣ ᱦᱩᱭ ᱟᱠᱟᱱ ᱜᱮᱭᱟ᱾
ᱢᱟᱱᱮ ᱤᱭᱟᱹ ᱥᱤ
ᱥᱤᱷᱟ ᱦᱮᱸ ᱥᱤᱠᱠᱷᱟ ᱢᱟᱱᱰᱤ ᱥᱚᱸᱜᱮ ᱨᱚᱲ ᱦᱩᱭᱩᱠᱟᱱᱟ ᱵᱟᱨ ᱫᱷᱚᱢ ᱜᱟᱱᱜᱮ ᱟᱨ ᱩᱱᱤ ᱥᱚᱸᱜᱮ ᱦᱚᱸ ᱢᱚᱸᱡᱽ ᱤ ᱜᱟᱞᱢᱟᱨᱟᱣ ᱦᱩᱭ ᱟᱠᱟᱱᱟ ᱟᱨ ᱱᱚᱜᱼᱚᱭ ᱟᱵᱮᱱ ᱥᱚᱸᱜᱮ ᱜᱮ ᱵᱟᱨ ᱦᱚᱲᱮ ᱱᱤᱛᱚᱜ ᱫᱚ ᱠᱩᱲᱤ ᱦᱚᱲ ᱥᱮᱢ ᱢᱮᱱ ᱠᱮᱭᱟ ᱟ ᱵᱤᱴᱤ ᱛᱟᱠᱚ ᱫᱚ ᱦᱟᱸᱜ ᱜᱟᱞᱢᱟᱨᱟᱣ ᱦᱩᱭ ᱠᱟᱱᱟ ᱱᱤᱛ ᱦᱟᱹᱵᱤᱡ ᱛᱮᱫᱚ ᱟᱫᱚ ᱟᱵᱮᱱ ᱫᱚ ᱟᱵᱮᱱ ᱜᱟᱞᱢᱟᱨᱟᱣ ᱵᱟᱲᱟᱣ ᱠᱟᱱᱟ?
ᱵᱟᱝ ᱜᱚᱝᱠᱮ ᱚᱱᱮ ᱛᱤᱧ ᱞᱟᱹᱭ ᱠᱮ ᱡᱮ ᱮᱠᱷᱚᱱ ᱚᱵᱫᱤᱧ ᱫᱚ ᱤᱧ ᱞᱮᱠᱟᱱ ᱢᱟᱹᱭ ᱥᱮ ᱛᱤᱨᱞᱟᱹ ᱦᱚᱯᱚᱱ ᱥᱟᱶ ᱫᱚ ᱤᱧ ᱫᱚ ᱫᱟᱣ ᱜᱮ ᱵᱟᱹᱧ ᱧᱟᱢ ᱟᱠᱟᱫᱟ ᱚ ᱨᱚᱯᱚᱲ ᱨᱮᱱᱟᱜ ᱫᱚ
ᱚ ᱦᱚᱞᱟᱜ ᱜᱮ ᱦᱟᱸᱜ ᱜᱟᱞᱢᱟᱨᱟᱣ ᱫᱚ ᱦᱩᱭᱩᱟᱱᱟ ᱩᱱᱤ ᱥᱤᱠᱷᱟ ᱢᱟᱱᱰᱤ ᱥᱚᱸᱜᱮ ᱦᱚᱸ ᱟᱨ ᱞᱟᱦᱟᱨ ᱨᱮᱦᱚᱸ ᱢᱤᱫ ᱫᱚᱢ ᱜᱟᱞᱢᱟᱨᱟᱣ ᱦᱩᱭᱩ ᱟᱱᱟ
ᱦᱩᱸ ᱦᱩᱸ ᱦᱩᱸ
ᱟᱨ ᱠᱷᱟᱡ ᱫᱚ ᱦᱟᱸᱜ ᱮᱠᱮᱱ ᱜᱚᱝᱠᱮ ᱠᱚ ᱥᱚᱸᱜᱮ ᱜᱮ ᱦᱟᱸᱜ ᱜᱟᱞᱢᱟᱨᱟᱣ ᱦᱩᱭ ᱟᱠᱟᱱᱟᱱᱟ ᱱᱤᱛ ᱦᱟᱹᱵᱤᱡ ᱛᱮᱫᱚ
ᱦᱩᱸ ᱦᱩᱸ ᱦᱩᱸ
ᱟᱨ ᱟᱞᱟᱝ ᱦᱚᱸ ᱞᱟᱦᱟ ᱨᱮᱞᱟᱝ ᱜᱟᱞᱢᱟᱨᱟᱣ ᱠᱟᱱ ᱜᱮᱭᱟ ᱫᱤᱥᱟᱹᱭ ᱫᱟᱵᱮᱱ ᱯᱟᱥᱮᱭᱟᱜ ᱟᱵᱮᱱ ᱦᱚᱸ
ᱦᱮᱸ ᱦᱮᱸ ᱦᱮᱸ ᱨᱚᱯᱚᱲ ᱦᱩᱭ ᱠᱟᱱ ᱜᱮᱭᱟ᱾
ᱦᱮᱸ ᱱᱚᱣᱟ ᱞᱟᱦᱟᱮ ᱜᱟᱞᱢᱟᱨᱟᱣ ᱦᱩᱭ ᱟᱠᱟᱱ ᱜᱮᱭᱟ ᱵᱟᱨ ᱫᱷᱚᱢ ᱦᱩᱭ ᱞᱮᱱᱟ ᱟᱹᱭᱩᱵ᱾ ᱧᱚᱜ ᱥᱚᱢᱚᱭ ᱛᱚ ᱩᱱ ᱚᱠᱛᱮ ᱨᱮ᱾
ᱚᱱᱠᱟ ᱠᱟᱱ ᱜᱮᱭᱟ ᱟᱵᱚᱨᱮᱱ ᱵᱤᱴᱤ ᱠᱚ ᱛᱤᱱᱟᱹᱜ ᱢᱮᱱᱟᱜ ᱠᱚᱣᱟ ᱟᱵᱚᱨᱮᱱ ᱫᱚ ᱦᱟᱸᱜ ᱟᱹᱰᱤ ᱡᱟᱹᱥᱛᱤ ᱠᱚ ᱞᱟᱡᱟᱣ ᱵᱚᱫᱚᱜᱼᱟ ᱵᱚᱛᱚᱨᱚᱜᱼᱟ, ᱚᱱᱟ ᱜᱟᱞᱢᱟᱨᱟᱣ ᱫᱚ ᱵᱟᱠᱚ ᱫᱟᱲᱮᱭᱟᱜᱼᱟ ᱱᱚᱣᱟ ᱠᱚᱫᱚ᱾
ᱦᱮᱸ ᱦᱮᱸ ᱚᱱᱟ ᱠᱟᱛᱷᱟ ᱜᱮ ᱮᱠᱫᱚᱢ ᱡᱟᱦᱟᱸ ᱠᱟᱛᱷᱟᱢ ᱢᱮᱱᱫᱟ ᱜᱚᱝᱠᱮ ᱚᱱᱟ ᱠᱟᱛᱷᱟ ᱜᱮ ᱤᱧᱦᱩᱧ ᱢᱮᱱ ᱦᱚᱪᱚᱭᱮᱫᱟ ᱥᱮ ᱠᱩᱠᱞᱤ ᱛᱟᱦᱮᱱ ᱠᱟᱱ ᱛᱟᱦᱮᱱᱟ᱾ ᱡᱮ ᱪᱮᱫᱟᱜ ᱟᱵᱚᱨᱮᱱ ᱱᱩᱱᱟᱹᱜ ᱠᱚ ᱞᱟᱡᱟᱜᱼᱟ ᱤᱧ ᱫᱚ ᱨᱚᱲ ᱨᱚᱲ ᱤᱧ ᱡᱮᱢᱚᱱ ᱚᱲᱟᱜ ᱨᱤᱧ ᱨᱚᱲᱟ ᱥᱮ ᱵᱟᱦᱨᱮ ᱨᱮ ᱡᱟᱦᱟᱸᱭ ᱥᱟ ᱨᱚᱲᱟ ᱚᱱᱠᱟ ᱜᱮ ᱛᱚ ᱨᱚᱲ ᱠᱟᱱᱟ ᱠᱚᱲᱟ ᱦᱚᱯᱚᱱ ᱦᱩᱭᱩᱜᱼᱟ ᱠᱩᱲᱤ ᱦᱚᱯᱚᱱ ᱦᱩᱭᱩᱜ ᱾ ᱨᱚᱲ ᱫᱚ ᱥᱟᱱᱟᱢ ᱦᱚᱲ ᱥᱟᱶ ᱨᱚᱲ ᱠᱟᱱ ᱜᱮᱭᱟ ᱥᱮ ᱛᱚ ᱱᱩᱱᱟᱹᱜ ᱞᱟᱡᱟᱣ ᱠᱩᱞᱤ ᱠᱩᱯᱞᱤ ᱫᱚ ᱪᱮᱫᱟᱜ?
ᱦᱮᱸ ᱞᱟᱡᱟᱣ ᱞᱮᱠᱷᱟᱡ ᱫᱚ ᱪᱮᱫ ᱦᱚᱸ ᱵᱟᱝ ᱦᱩᱭᱩᱜᱼᱟ ᱟᱨ ᱪᱮᱫ ᱟᱫᱚᱢ ᱞᱟᱡᱟᱣ ᱵᱟᱲᱟᱜᱼᱟ ᱮᱭᱥᱮ ᱫᱚ ᱾ ᱢᱚᱸᱡᱽ ᱠᱟᱛᱷᱟ ᱠᱟᱱ ᱜᱮᱭᱟ ᱡᱚᱛᱚᱣᱟᱜ ᱜᱮ ᱢᱚᱸᱡᱽ ᱜᱮ ᱜᱟᱞᱢᱟᱨᱟᱣ ᱢᱮ ᱪᱮᱫ ᱞᱮᱠᱟ ᱵᱟᱝ ᱞᱮᱠᱟ ᱟᱯᱮᱥᱮᱫ ᱪᱮᱫ ᱞᱮᱠᱟ ᱫᱟᱠᱟ ᱩᱛᱩ? ᱪᱮᱫ ᱪᱚ ᱟᱭᱢᱟ ᱰᱷᱮᱨ ᱥᱟᱛᱟᱢ ᱠᱚ ᱢᱮᱱᱟᱜᱼᱟ᱾ ᱢᱮᱱ ᱠᱮᱭᱟᱢ ᱫᱟᱠᱟ ᱩᱛᱩ ᱨᱮᱭᱟᱜ ᱦᱚᱸᱢ ᱜᱟᱞᱢᱟᱨᱟᱣ ᱞᱮᱠᱷᱟᱱ ᱢᱟ ᱫᱟᱠᱟ ᱩᱛᱩ ᱨᱮᱭᱟᱜ᱾ ᱟᱯᱮ ᱥᱮᱫ ᱫᱚ ᱪᱮᱫ ᱞᱮᱠᱟ ᱠᱚ ᱩᱛᱩᱭᱟ ᱪᱮᱫ ᱞᱮᱠᱟ ᱠᱚ ᱫᱟᱠᱟᱭᱟ ᱚᱱᱟ ᱠᱚᱨᱮᱱᱟᱜ ᱮᱢ ᱢᱮᱱ ᱠᱮᱭᱟ ᱥᱮ ᱟᱭᱢᱟ ᱰᱷᱮᱨ ᱚᱱᱠᱟᱱᱟᱜ ᱢᱮᱱᱟᱜᱼᱟ᱾ ᱫᱟᱠᱟ ᱡᱚᱢ ᱠᱚᱨᱮ ᱱᱟᱜ ᱦᱚᱸ ᱛᱚ ᱚᱱᱟ ᱠᱚᱫᱚᱢ ᱨᱚᱲ ᱫᱟᱲᱮᱜ ᱜᱮᱭᱟ ᱟᱫᱚ ᱟᱫᱚᱢ ᱠᱩᱲᱤ ᱦᱚᱲ ᱫᱚ ᱵᱟᱝ ᱞᱟᱡᱟᱜᱼᱟᱭ ᱤᱧᱮ ᱟᱸᱡᱚᱢᱤᱧᱟᱹᱭ ᱪᱮᱠᱟᱭᱛᱤᱧᱟᱹ ᱟᱫᱚ ᱟᱸᱡᱚᱢ ᱩᱱᱤ ᱢᱚᱸᱡᱽ ᱜᱮᱭᱟ ᱛᱷᱚ ᱚᱱᱟ ᱦᱚᱸ᱾ ᱟᱢ ᱪᱤᱫᱟ ᱟᱭᱢᱟ ᱰᱷᱮᱨ ᱚᱱᱟ ᱠᱚ ᱦᱚᱛᱮ ᱛᱮ ᱦᱚᱸ
ᱟᱵᱩ ᱢᱟᱱᱮᱼᱼ ᱠᱚᱱᱯᱷᱤᱰᱮᱱᱴ ᱠᱚ ᱢᱮᱛᱟᱜ ᱠᱟᱱᱟ ᱥᱮ ᱢᱚᱱᱮ ᱫᱤᱞ ᱫᱟᱲᱮ ᱨᱮᱱᱟᱜ ᱚᱵᱷᱟᱵ ᱢᱮᱱᱟᱜᱼᱟ ᱜᱚᱝᱠᱮ ᱚᱱᱟ ᱠᱷᱟᱹᱛᱤᱨ ᱜᱮ ᱱᱚᱝᱠᱟ ᱫᱚ᱾
ᱦᱮᱸ ᱢᱚᱱᱮᱨᱮ ᱡᱚᱠᱷᱚᱱ ᱫᱤᱞ ᱫᱟᱲᱮ ᱵᱟᱝ ᱛᱟᱦᱮᱱᱟ ᱛᱚ ᱨᱚᱲ ᱞᱟᱸᱫᱟ ᱦᱚᱸ ᱟᱹᱰᱤ ᱢᱩᱥᱠᱤᱞ ᱜᱮᱭᱟ ᱦᱚᱲ ᱥᱚᱸᱜᱮ ᱦᱚᱸ ᱵᱟᱢ ᱨᱚᱲ ᱫᱟᱲᱮᱭᱟᱜᱼᱟ᱾ ᱚᱠᱚᱭ ᱥᱚᱸᱜᱮ ᱵᱚᱞᱮ ᱟᱹᱱᱟᱹᱲᱤ ᱦᱚᱲ ᱥᱚᱸᱜᱮ ᱚᱱᱠᱟ ᱵᱟᱢ ᱼᱼ
ᱦᱩᱸ ᱟᱵᱩᱨᱮᱱ ᱫᱚᱠᱚ ᱢᱮᱱᱟ ᱤᱧ ᱫᱚ ᱩᱱᱤ ᱚᱠᱚᱭ ᱠᱟᱱᱟᱭ ᱵᱟᱝ ᱠᱟᱱᱟ ᱤᱧ ᱫᱚ ᱩᱨᱩᱢ ᱜᱮ ᱵᱟᱹᱧ ᱩᱨᱩᱢᱭᱟ ᱩᱱᱤ ᱥᱟᱶ ᱪᱮᱫ ᱤᱧ ᱨᱚᱲᱟ ᱪᱮᱠᱟᱛᱤᱧ ᱨᱚᱲᱟ᱾ ᱪᱮᱫ ᱤᱧ ᱢᱮᱛᱟᱭᱟ
ᱦᱮᱸ ᱮᱢᱟ ᱼᱼ